ᱦᱮᱸ?
ᱟᱸᱡᱚᱢᱚᱜ ᱠᱟᱱᱟ᱾
ᱦᱮᱸ ᱜᱮ ᱟᱸᱡᱚᱢᱚᱜ ᱠᱟᱱ ᱜᱮᱭᱟ ᱠᱤᱪᱷᱩ ᱵᱷᱤᱛᱤᱨ ᱧᱚᱜ ᱨᱮ ᱟᱸᱡᱚᱢᱚᱜ ᱠᱟᱱ ᱛᱟᱵᱤᱱᱟ ᱛᱚᱵᱩ ᱨᱮᱦᱚᱸ ᱟᱸᱡᱚᱢᱚᱜ ᱠᱟᱱ ᱜᱮᱭᱟ᱾
ᱢᱮᱱ ᱫᱟᱞᱤᱧ ᱠᱚᱱᱳ ᱵᱮᱡᱟᱨ ᱠᱚ ᱫᱚ ᱵᱟᱵᱮᱱ ᱵᱩᱡᱷᱟᱹᱣᱟ ᱛᱟᱛᱮ᱾
ᱪᱮᱫ ᱞᱮᱠᱟ ᱪᱚᱝ?
ᱱᱚᱜ-ᱚᱭ ᱜᱚᱞᱯᱚ ᱵᱟᱰᱟ ᱡᱟᱦᱟᱸ ᱦᱩᱭᱩᱜ ᱠᱟᱱ ᱵᱮᱡᱟᱨ ᱠᱚ ᱫᱚ ᱵᱟᱝ ᱵᱮᱱ ᱵᱩᱡᱷᱟᱹᱣ ᱫᱟᱛᱚ?
ᱵᱟᱝᱜᱮ ᱵᱟᱝᱜᱮ᱾
ᱦᱩᱸ ᱦᱩᱸ᱾
ᱞᱟᱹᱭ ᱫᱟ ᱦᱟᱸᱜ ᱢᱤᱫᱴᱟᱝ ᱦᱟᱸᱜ ᱠᱩᱠᱞᱤ ᱞᱮᱠᱟᱞᱤᱧ ᱫᱚᱦᱚᱭᱮᱫᱟ᱾ ᱟᱭᱢᱟ ᱜᱮᱞᱟᱝ ᱜᱟᱯᱟᱞ ᱢᱟᱨᱟᱣᱭᱮᱱᱟ ᱟᱨ ᱢᱤᱫᱴᱟᱝ ᱦᱟᱸᱜ ᱟᱵᱚ ᱥᱚᱢᱟᱡ ᱨᱮᱱᱟᱜ ᱫᱤᱠ ᱤᱫᱤ ᱠᱟᱛᱮᱫ ᱜᱮ, ᱡᱟᱦᱟᱸ ᱟᱵᱚ ᱱᱮᱛᱟᱨ ᱦᱟᱸᱜ ᱵᱚᱱ ᱯᱟᱹᱦᱤᱞ ᱠᱚ ᱦᱟᱸᱜ ᱵᱚᱱ ᱧᱮᱞ ᱟᱹᱜᱩ ᱠᱟᱜ ᱜᱮᱭᱟ, ᱡᱟᱦᱟᱸ ᱱᱩᱠᱩ ᱱᱚᱣᱟ ᱰᱟᱹᱱ, ᱵᱷᱩᱛ, ᱪᱩᱲᱤᱱ ᱛᱟᱨ ᱯᱚᱨᱮ ᱟᱰᱤ ᱜᱮ ᱟᱭᱢᱟ ᱜᱟᱱ ᱟᱸᱫᱷᱟ ᱯᱟᱹᱛᱤᱭᱟᱹᱣ ᱞᱮᱠᱟᱱ ᱡᱤᱱᱤᱥ ᱛᱟᱦᱮᱸ ᱞᱮᱱ ᱫᱚ, ᱱᱚᱣᱟ ᱠᱚ ᱛᱤᱱᱟᱹᱜ ᱟᱸᱴ ᱱᱮᱛᱟᱨ ᱵᱤᱱ ᱢᱚᱱᱮᱭ ᱜᱮᱭᱟ ᱢᱮᱱᱟᱜ ᱜᱮᱭᱟ ᱥᱮ ᱵᱟᱝᱟ?
ᱵᱚᱸᱜᱟ ᱵᱩᱨᱩ ᱫᱚ ᱢᱮᱱᱟᱜᱼᱟ ᱠᱚ ᱠᱷᱟᱱ ᱛᱟᱦᱮᱸᱱᱟ, ᱵᱷᱟᱞᱮ‌ ᱚᱱᱮ ᱡᱚᱦᱚᱜ ᱰᱟᱹᱱ ᱠᱟᱛᱷᱟ ᱠᱚ ᱞᱟᱹᱭᱟ ᱥᱮ ᱚᱱᱟ ᱦᱚᱭᱛᱚ ᱢᱮᱱᱟᱜ ᱠᱚ ᱜᱮᱭᱟ ᱢᱮᱱᱠᱷᱟᱱ ᱤᱱᱠᱟ ᱫᱚ ᱟᱹᱞᱤᱧ ᱫᱚ ᱵᱟᱞᱤᱧ ᱯᱟᱹᱛᱭᱟᱹᱣᱟᱜ ᱜᱮᱭᱟ᱾
ᱦᱩᱸ ᱦᱩᱸ᱾
ᱵᱚᱸᱜᱟ ᱵᱩᱨᱩ ᱪᱮᱛᱟᱱ ᱨᱮ ᱱᱤᱥᱥᱟᱹᱫ ᱫᱚ ᱢᱮᱱᱟ ᱦᱳᱭᱛᱚ ᱵᱟᱲᱤᱡ ᱡᱤᱱᱤᱥ ᱦᱚᱸ ᱢᱮᱱᱟᱜ ᱠᱚ ᱢᱮᱱᱠᱷᱟᱱ ᱡᱟᱦᱟᱭ ᱠᱚ ᱡᱟᱦᱟᱸᱭ ᱞᱟᱹᱭ ᱦᱟᱱᱤ ᱥᱮ ᱱᱩᱭ ᱱᱚᱣᱟ ᱜᱮᱭᱟᱭ᱾ ᱪᱮᱫᱠᱟ ᱚᱱᱟ ᱠᱟᱛᱷᱟ ᱦᱚᱸ ᱵᱟᱹᱞᱤᱧ ᱯᱟᱹᱛᱭᱟᱹᱶ ᱵᱟᱲᱟᱜᱼᱟ᱾
ᱦᱮᱸ᱾
ᱱᱮᱛᱟᱨ ᱟᱵᱚ ᱦᱚ ᱡᱩᱽ ᱯᱟᱞᱴᱟᱣ ᱪᱟᱞᱟᱜ ᱠᱟᱱᱟ᱾ ᱟᱵᱚ ᱡᱚᱛᱚ ᱦᱚᱲ ᱱᱚᱰᱮ ᱥᱤᱠᱷᱱᱟᱹ ᱨᱮᱵᱚᱱ ᱥᱤᱠᱷᱱᱟᱹᱛᱚᱜ ᱠᱟᱱᱟ ᱦᱚᱲᱚᱨ ᱢᱮᱫᱴᱮᱱ ᱦᱚᱲ ᱪᱮᱛᱟᱱ ᱨᱮ ᱵᱟᱹᱲᱤᱡ ᱛᱮᱱ ᱛᱤ ᱩᱫᱩᱜ ᱫᱚ ᱩᱪᱤᱛ ᱫᱚ ᱵᱟᱝ
ᱦᱮᱸ ᱦᱮᱸ, ᱦᱮᱸ ᱚᱱᱟ ᱴᱷᱤᱠ ᱠᱟᱛᱷᱟ ᱜᱮᱵᱤᱱ ᱞᱟᱹᱭ ᱠᱟᱜ-ᱟ ᱱᱚᱣᱟ ᱦᱚᱸ᱾
ᱟᱫᱚ ᱦᱟᱸᱜ ᱟᱵᱚᱨᱮᱱ ᱵᱚᱸᱜᱟ ᱵᱩᱨᱩ ᱫᱚ ᱦᱟᱸᱜ ᱯᱟᱹᱦᱤᱞ ᱠᱷᱚᱱ ᱜᱮ ᱦᱟᱸᱜ ᱵᱚᱱ ᱧᱮᱞ ᱟᱹᱜᱩᱣ ᱠᱟᱫ ᱠᱚᱣᱟ ᱡᱟ ᱵᱚᱸᱜᱟ ᱵᱩᱨᱩ ᱠᱩ ᱫᱚ ᱦᱟᱸᱜ ᱵᱚᱱ ᱧᱮᱞ ᱟᱹᱜᱩᱭᱮᱫ ᱛᱮ ᱱᱚᱣᱟ ᱫᱚ ᱯᱟᱹᱛᱭᱟᱹᱣ ᱢᱮᱱᱟᱜ ᱜᱮᱛᱟᱵᱚᱱᱟ ᱟᱨ ᱥᱟᱹᱨᱤ ᱜᱮ ᱛᱟ
ᱦᱚᱭ ᱛᱚ ᱥᱟᱹᱨᱤᱜᱮᱛᱟ ᱚᱱᱟ ᱟᱨ ᱱᱚᱣᱟ ᱫᱚ ᱪᱤᱨᱚ ᱡᱤᱵᱚᱱ ᱥᱟᱹᱨᱤᱜᱮ ᱛᱟᱦᱮᱱ ᱛᱟᱵᱚᱱ᱾ ᱯᱟᱞᱮᱱ ᱟᱵᱚᱮᱱ ᱵᱚᱸᱜᱟ ᱵᱩᱨᱩ ᱠᱷᱟᱹᱛᱤᱨ ᱜᱮ ᱛᱮᱦᱮᱧ ᱟᱵᱚ ᱦᱚᱭ ᱡᱟᱦᱟᱸᱥᱮᱫ ᱵᱚᱱ ᱪᱟᱞᱟᱜ ᱠᱟᱱᱟ ᱢᱮᱸᱲᱷᱮᱫ ᱛᱤ ᱢᱮᱸᱲᱷᱮᱫ ᱡᱟᱝᱜᱟ ᱠᱟᱛᱮ ᱵᱚᱱ ᱨᱩᱣᱟᱹᱲ ᱦᱤᱡᱩᱜ ᱠᱟᱱᱟ ᱩᱱᱠᱩᱣᱟᱜ ᱟᱥᱤᱨᱵᱟᱫᱽ ᱛᱮᱜᱮ᱾
ᱦᱩᱸ᱾
ᱩᱱᱠᱩᱣᱟᱜ ᱟᱥᱤᱥ ᱚᱵᱚ ᱪᱮᱛᱟᱱ ᱨᱮ ᱢᱮᱱᱟᱜ ᱛᱮᱜᱮ
ᱦᱳᱭ᱾
ᱚᱱᱮ ᱡᱚᱠᱷᱚᱱ ᱚᱱᱮ ᱡᱟᱦᱟᱸ ᱵᱟᱦᱟ ᱥᱮ ᱢᱟᱜᱽ ᱢᱚᱬᱮ ᱦᱩᱭᱩᱜ-ᱟ ᱛᱚᱠᱷ ᱠᱷᱚᱱ ᱟᱯᱮ ᱠᱚᱴᱷᱮᱱ ᱢᱟᱱᱮ ᱵᱚᱸᱜᱟ ᱵᱩᱨᱩ ᱠᱚᱠᱚ ᱢᱟᱱᱮ ᱦᱤᱡᱩᱜ ᱜᱮᱭᱟ ᱠᱚ, ᱢᱟᱱᱮ ᱟᱬᱜᱚᱱ ᱜᱮᱭᱟ ᱠᱚ, ᱨᱩᱢᱚᱜ ᱜᱮᱭᱟ ᱠᱚ᱾
ᱦᱩᱸ ᱡᱟᱦᱟᱸᱭ ᱱᱩᱠᱩ ᱵᱟᱝ ᱟᱵᱚ ᱵᱚᱱ ᱵᱚᱸᱜᱟ ᱵᱳᱩᱨᱩᱣᱟᱠᱚ ᱠᱟᱱᱟ᱾ ᱡᱮᱢᱚᱱ ᱢᱟᱨᱟᱝ ᱵᱩᱨᱩ ᱡᱟᱦᱮᱨ ᱟᱭᱳ. ᱾ ᱦᱮᱸ ᱢᱚᱬᱮ ᱠᱚ ᱛᱩᱨᱩᱭ ᱠᱚ ᱟᱨ ᱯᱨᱟᱭ ᱠᱤᱪᱷᱩ ᱠᱤᱪᱷᱩ ᱡᱟᱭᱜᱟ ᱨᱮᱫᱚ ᱦᱟᱸᱜ ᱥᱤᱢᱟᱹ ᱵᱚᱸᱜᱟ ᱠᱚ ᱦᱟᱸᱜ ᱠᱚ ᱵᱚᱸᱜᱟ ᱟᱠᱚ ᱠᱟᱱᱟ᱾ ᱟᱭᱢᱟ ᱜᱮ ᱦᱮᱸ ᱵᱚᱸᱜᱟ ᱵᱩᱨᱩ ᱫᱚ ᱦᱟᱸᱜ ᱠᱚ ᱦᱤᱡᱩᱜ ᱜᱮᱭᱟ ᱡᱟᱦᱟᱸ ᱚᱱᱟ ᱥᱮᱬᱟᱸ ᱫᱟᱲᱮ ᱨᱮ ᱡᱚᱠᱷᱚᱱ ᱮᱢ ᱦᱩᱭᱩᱜ-ᱟ ᱛᱚᱠᱷᱚᱱ ᱫᱚ. ᱾ ᱟᱨ
ᱟᱞᱮᱥᱮᱫ ᱫᱚ ᱱᱚᱝᱠᱟ ᱦᱩᱭᱩᱜ-ᱟ ᱢᱟᱱᱮ ᱡᱚᱠᱷᱚᱱ ᱛᱟᱯᱚᱨ ᱵᱟ ᱵᱟᱦᱟ ᱦᱚᱸ ᱰᱟᱦᱟ ᱨᱮᱦᱚᱸ ᱟᱨ ᱱᱚᱛᱮ ᱢᱟᱜ ᱢᱚᱬᱮ ᱨᱮᱦᱚᱸ ᱢᱟᱱᱮ ᱵᱟᱱᱟᱨ ᱫᱷᱟᱣ ᱨᱮᱜᱮ ᱦᱮᱡ ᱫᱚᱠᱚ ᱦᱤᱡᱩᱜ ᱜᱮᱭᱟ ᱢᱟᱱᱮ᱾ ᱜᱚᱸᱜᱟ ᱵᱩᱨᱩ ᱫᱚ ᱠᱚ ᱦᱤᱡᱩᱜ ᱜᱮᱭᱟ ᱢᱟᱱᱮ ᱨᱟᱹᱥᱠᱟᱹ ᱥᱟᱞᱟᱜ ᱜᱮ ᱟᱹᱰᱤ ᱨᱟᱹᱥᱠᱟᱹ ᱠᱚ ᱵᱩᱡᱷᱟᱹᱣᱟ ᱢᱟᱱᱮ ᱩᱱᱝᱠᱩ ᱦᱚᱠᱚ ᱮᱱᱮᱡ ᱥᱮᱨᱮᱧᱟ᱾
ᱦᱳᱭ ᱦᱳᱭ ᱦᱳᱭ ᱟᱞᱮ ᱚᱱᱚᱰᱮ ᱦᱚᱸ ᱚᱱᱠᱟ ᱜᱮ᱾ ᱟᱹᱵᱤᱱ ᱪᱮᱫ ᱞᱮᱠᱟ ᱵᱤᱱ ᱞᱟᱹᱭ ᱠᱮᱜᱼᱟ ᱚᱱᱠᱟᱜᱮ ᱦᱟᱸᱜ᱾ ᱟᱨ ᱦᱟᱸᱜ ᱡᱩᱫᱤ ᱦᱟᱸᱜ ᱡᱩᱫᱤ ᱱᱚᱝᱠᱟ ᱟᱹᱛᱩ ᱠᱚᱨᱮ ᱦᱟᱸᱜ ᱡᱩᱫᱤ ᱚᱱᱠᱟ ᱡᱟᱦᱟᱱᱟᱜ ᱦᱩᱸ ᱮᱴᱠᱮᱴᱚᱬᱮ ᱦᱩᱭᱩᱜ-ᱟ ᱛᱟᱦᱚᱞᱮ ᱠᱷᱟᱱ ᱫᱩᱠ ᱵᱤᱯᱚᱫ ᱦᱩᱭᱩᱜ-ᱟ ᱟᱨ ᱵᱟᱝᱠᱷᱟᱡ ᱡᱩᱫᱤ ᱡᱟᱦᱟᱸᱭ ᱚᱲᱟᱜ ᱨᱮ ᱱᱚᱝ ᱫᱩᱠ ᱵᱤᱯᱚᱫ ᱦᱩᱭᱩᱜ ᱜᱮᱭᱟ᱾ ᱩᱱᱤ ᱡᱩᱫᱤᱭ ᱞᱟᱹᱭᱟ, ᱟᱹᱞᱤᱧ ᱫᱚ ᱵᱚᱸᱜᱟ ᱵᱩᱨᱩ ᱴᱷᱮᱱ ᱦᱟᱸᱜ ᱞᱤᱧ ᱨᱚᱲ ᱧᱚᱜᱟ ᱠᱟᱹᱡ᱾ ᱡᱟᱦᱟᱸ ᱞᱮᱠᱟᱛᱮ ᱟᱞᱮ ᱱᱟᱯᱟᱭ ᱛᱮᱞᱮ ᱛᱟᱦᱮᱱ ᱢᱟ᱾
ᱦᱳᱭ ᱦᱳᱭ᱾
ᱦᱩᱸ ᱦᱩᱸ ᱛᱚᱠᱷᱚᱱ ᱫᱚ ᱦᱟᱸᱜ ᱧᱮᱞᱚᱜ-ᱟ ᱡᱮ ᱩᱱᱠᱩᱱ ᱱᱟᱦᱟᱸᱜ ᱠᱤᱱ ᱨᱚᱲ ᱞᱮᱠᱷᱟᱱ ᱦᱟᱸᱜ ᱟᱫᱚ ᱵᱚᱸᱜᱟ ᱵᱩᱨᱩ ᱫᱚ ᱦᱟᱸᱜ ᱠᱚ ᱟᱥᱚᱜ ᱜᱮᱭᱟ ᱥᱮ᱾ ᱟᱫᱚ ᱟᱸᱥ ᱞᱮᱱ ᱠᱟᱱ ᱠᱚ ᱦᱟᱸᱜ ᱟᱫᱚ ᱩᱱᱠᱩ ᱦᱚᱸ ᱟᱸᱥ ᱠᱚ ᱛᱟᱦᱮᱸ ᱞᱮᱱᱠᱷᱟᱱ ᱟᱫᱚ ᱦᱟᱸᱜ ᱱᱚᱣᱟ ᱨᱟᱹᱜᱤᱜ ᱟᱠᱚ ᱦᱟᱸᱜ ᱵᱚᱸᱜᱟ ᱵᱩᱨᱩ ᱠᱚ ᱚᱱᱟ ᱠᱷᱟᱹᱛᱤᱨ ᱩᱱ ᱡᱚᱠᱷᱚᱡ ᱫᱚ ᱟᱞᱮ ᱫᱚ ᱥᱮᱲᱟ ᱫᱟᱨᱮ ᱮᱢ ᱦᱩᱭᱩᱜ ᱜᱮᱛᱟᱞᱮᱭᱟ᱾ ᱟᱞᱮ ᱱᱚᱛᱮ ᱦᱟᱸᱜ ᱞᱤᱧ ᱧᱮᱞ ᱟᱹᱜᱩ ᱟᱠᱟᱫ ᱜᱮᱭᱟ. ᱾
ᱦᱮᱸ
ᱦᱚᱜ-ᱚᱭ ᱦᱟᱸᱜ ᱞᱟᱝ ᱜᱟᱯᱟᱞ ᱢᱟᱨᱟᱣ ᱠᱟᱫᱟ ᱡᱟᱦᱟᱸ ᱟᱸᱫᱷᱟ ᱯᱟᱹᱛᱭᱟᱹᱣ ᱫᱚ ᱯᱟᱹᱦᱤᱞ ᱦᱟᱯᱲᱟᱢ ᱠᱚᱫᱚ ᱦᱟᱸᱜ ᱵᱚᱸᱜᱟ ᱵᱩᱨᱩ ᱫᱚ ᱡᱩᱛ ᱴᱷᱤᱠ ᱜᱮᱭᱟ ᱛᱟᱵᱚᱱᱟ ᱥᱟᱹᱨᱤ ᱜᱮ᱾
ᱡᱷᱚᱱ ᱛᱚᱲ ᱠᱚ ᱢᱟᱱᱟᱣ ᱵᱟᱛᱟᱣ ᱟᱹᱜᱩ ᱠᱟᱫᱟ᱾
ᱦᱩᱸ ᱦᱩᱸ ᱡᱟᱦᱟᱸᱭ ᱱᱩᱠᱩ ᱰᱟᱹᱱ, ᱵᱷᱩᱛ, ᱪᱩᱲᱤᱱ, ᱠᱚ ᱢᱮᱱᱟᱜ ᱠᱚᱣᱟ᱾ ᱟᱫᱚ ᱯᱟᱹᱦᱤᱞ ᱦᱟᱯ- ᱲᱟᱢ ᱠᱚᱫᱚ ᱦᱟᱸᱜ ᱦᱚᱭ ᱛᱚ ᱩᱱᱫᱤᱱ ᱢᱟ ᱥᱟᱹᱨᱤ ᱡᱩᱜᱽ ᱛᱟᱦᱮᱸ ᱞᱮᱱ ᱜᱮᱭᱟ ᱛᱚ᱾ ᱠᱚᱢ ᱵᱮᱥᱤ ᱨᱮᱦᱚᱸ ᱠᱚ ᱛᱟᱦᱮᱸ ᱞᱮᱱ ᱜᱮᱭᱟ, ᱱᱮᱛᱟᱨ ᱩᱱ ᱦᱚᱲᱟᱜ ᱟᱫᱚ ᱟᱭᱢᱟ ᱜᱮ ᱦᱟᱸᱜ ᱵᱚᱱ ᱥᱤᱠᱷᱱᱟᱹᱛ ᱱᱟ, ᱛᱟᱨᱯᱚᱨ ᱥᱤᱠᱷᱱᱟᱹᱛ ᱥᱟᱶ ᱥᱟᱶ ᱛᱮᱜᱮ ᱱᱮᱛᱟᱨ ᱫᱚ ᱦᱟᱸᱜ ᱩᱱᱠᱩ ᱠᱚᱦᱚᱸ ᱠᱚ ᱩᱠᱩᱱ ᱠᱟᱱᱟ, ᱵᱟᱠᱚ ᱛᱟᱦᱮᱸᱱ ᱠᱟᱱᱟ ᱠᱚ ᱦᱚᱭ ᱛᱚ᱾ ᱟᱵᱚ ᱢᱟ ᱵᱟᱵᱚᱱ ᱧᱮᱞ ᱟᱹᱜᱩᱣ ᱠᱟᱜ ᱠᱚᱣᱟ ᱵᱚᱱ ᱥᱮ᱾ ᱡᱟᱜᱮ ᱦᱟᱸᱜ ᱵᱚᱱ ᱟᱸᱡᱚᱢ ᱠᱟᱜ-ᱟ᱾ ᱟᱫᱚ ᱡᱟᱦᱟᱱ ᱡᱤᱱᱤᱥ ᱱᱟᱥᱮ ᱧᱚᱜ ᱧᱮᱞ ᱵᱤᱱ ᱡᱩᱫᱤ ᱵᱤᱱ ᱥᱚ ᱪᱚᱠᱷᱮ ᱵᱤᱱ ᱧᱮᱞᱟ, ᱛᱟᱦᱚᱸᱞᱮ ᱠᱷᱟᱱ ᱫᱚ ᱠᱟᱹᱡ ᱯᱟᱹᱛᱤᱭᱟᱹᱣ ᱦᱮᱡ- ᱟᱵᱤᱱᱟ, ᱡᱮ ᱱᱩᱠᱩ ᱫᱚ ᱢᱮᱱᱟᱜ ᱠᱚᱜᱮᱭᱟ ᱢᱮᱱᱛᱮ᱾ ᱟᱫᱚ ᱚᱝᱠᱟ ᱢᱟ ᱵᱟᱵᱚᱱ ᱧᱮᱞ ᱠᱟᱜ ᱠᱚ ᱜᱮᱭᱟ ᱵᱚᱱ᱾ ᱛᱟᱨᱯᱚᱨ ᱱᱟᱣᱟ, ᱱᱚᱣᱟ ᱡᱟᱦᱟᱸ ᱰᱟᱹᱱ ᱥᱮᱸᱜᱮᱞ ᱠᱚ ᱦᱟᱸᱜ ᱠᱚ ᱞᱟᱹᱭᱟᱜ ᱠᱟᱱ ᱫᱚ, ᱰᱟᱹᱱ ᱥᱮᱸᱜᱮᱞ ᱫᱚ ᱟᱵᱚ ᱡᱩᱫᱤ ᱱᱚᱝᱠᱟ ᱡᱟᱦᱟᱸᱭ ᱥᱤᱠᱷᱱᱟᱹᱛ ᱧᱚᱜ ᱠᱟᱱᱟᱭ, ᱚᱞ-ᱯᱟᱲᱦᱟᱣ ᱧᱚᱜ ᱠᱟᱱᱟᱭ, ᱩᱱᱤ ᱫᱚ ᱦᱟᱸᱜ ᱚᱱᱟ ᱩᱱ ᱡᱩᱫᱤ ᱥᱟᱭᱮᱱᱴᱤᱯᱷᱤᱠ ᱫᱤᱠ ᱛᱮ ᱧᱮᱞᱟᱭ ᱦᱟᱸᱜ ᱡᱟᱦᱟᱸ
ᱦᱳᱭ ᱛᱟᱦᱚᱞᱮ ᱚᱱᱟ ᱫᱚ ᱢᱟᱱᱮ ᱵᱟᱭ ᱯᱟᱹᱛᱤᱭᱟᱹᱣ ᱟᱜ-ᱟ᱾
ᱦᱳᱭ ᱢᱟᱱᱮ ᱦᱟᱸᱜ ᱚᱱᱟ ᱫᱚ ᱢᱤᱜᱴᱟᱱ ᱜᱮᱥ ᱢᱮᱱᱟᱜ-ᱟ᱾ ᱡᱟᱦᱟᱸ ᱮᱢᱳᱱᱤᱭᱟ ᱜᱮᱥ ᱠᱚ ᱞᱟᱹᱭᱮᱜ-ᱟ᱾
ᱦᱳᱭᱻ
ᱦᱩᱸ
ᱠᱟᱛᱷᱟᱢ ᱞᱟᱹᱭ ᱠᱟᱫᱟ᱾
ᱚᱱᱟ ᱜᱮᱥ ᱜᱮ ᱦᱟᱸᱜ ᱡᱟᱦᱟᱸ ᱚᱱᱟ ᱥᱮᱭᱟ ᱡᱟᱭᱜᱟ ᱠᱚᱨᱮ ᱦᱟᱸᱜ ᱥᱤᱥᱴᱤᱜ-ᱟ᱾ ᱚᱱᱟ ᱡᱮᱢᱚᱱ ᱡᱚᱞᱟ ᱡᱚᱞᱟᱥᱚᱭ ᱡᱟᱭᱜᱟ ᱡᱟᱦᱟᱸ ᱥᱟᱠᱟᱢ ᱠᱚ ᱥᱮᱭᱟ ᱞᱮᱱᱠᱷᱟᱱ᱾
ᱢᱟᱱᱮ ᱢᱟᱡᱷᱮ ᱢᱟᱡᱷᱮ ᱦᱚᱭ ᱛᱚ ᱚᱱᱟ ᱠᱚᱨᱮ ᱤᱭᱟᱹ ᱞᱮᱱ ᱠᱷᱟᱱ ᱢᱟᱱᱮ ᱥᱮᱸᱜᱮᱞ ᱞᱮᱠᱟ ᱡᱳᱞ ᱨᱟᱠᱟᱵᱟ ᱵᱟᱝ᱾
ᱦᱩᱸ ᱦᱩᱸ ᱚᱱᱟ ᱫᱚ ᱦᱚᱭ ᱥᱟᱞᱟᱜ ᱢᱮᱥᱟ ᱞᱮᱱᱠᱷᱟᱱ ᱟᱫᱚ ᱡᱳᱞᱳᱜ-ᱟ ᱵᱩᱡᱷᱟᱹᱣ᱾
ᱡᱟᱦᱟᱸ ᱵᱤᱱ ᱞᱟᱹᱭ ᱠᱮᱫᱟ ᱱᱚᱱᱟ ᱠᱟᱛᱷᱟ ᱟᱹᱞᱤᱧᱟᱜ ᱵᱟᱲᱟᱭ ᱫᱚ ᱵᱟᱝ ᱛᱟᱦᱮᱸ ᱠᱟᱱᱟ᱾ ᱟᱵᱤᱱ ᱴᱷᱮᱱ ᱜᱮ ᱠᱷᱚᱱ ᱜᱮ ᱟᱸᱡᱚᱢ ᱞᱮᱫᱟ, ᱢᱮᱱ ᱠᱷᱟᱱ ᱟᱹᱞᱤᱧ ᱦᱚᱸ ᱢᱤᱫᱴᱮᱱ ᱪᱤᱱᱛᱟᱹ ᱨᱮ ᱢᱟᱱᱮ ᱥᱟᱹᱨᱤ ᱥᱟᱹᱨᱤ ᱜᱮ ᱱᱚᱣᱟ ᱢᱚᱱᱮ ᱦᱳᱭᱮᱱ ᱨᱮ ᱦᱮᱸ ᱱᱚᱝᱠᱟᱱᱟᱜ ᱛᱚ ᱜᱷᱚᱴᱱᱟ ᱜᱷᱚᱴᱟᱣ ᱫᱟᱲᱮᱭᱟᱜ-ᱟ᱾ ᱠᱟᱨᱚᱱ ᱱᱤᱛᱚᱜ ᱡᱟᱦᱟᱸ ᱵᱚᱭᱜᱟᱱᱤᱠ ᱠᱚ ᱟᱵᱤᱱᱟᱜ ᱠᱚ ᱞᱮ ᱩᱫᱩᱜ ᱥᱚᱫᱚᱨᱟ ᱵᱚᱱ ᱠᱟᱱᱟ᱾ ᱥᱮ ᱟᱨᱦᱚᱸ ᱵᱚᱱ ᱧᱮᱞ ᱫᱟ ᱛᱚ ᱥᱳᱥᱟᱞ ᱢᱤᱰᱤᱭᱟ ᱡᱩᱜᱽ ᱦᱳᱭ ᱠᱟᱱᱟ᱾ ᱵᱚᱦᱩᱛ ᱨᱚᱠᱚᱢ ᱢᱤᱫᱴᱮᱱ ᱡᱩᱜᱽ ᱦᱳᱭ ᱠᱟᱱᱟ᱾ ᱵᱚᱦᱩᱛ ᱨᱚᱠᱚᱢ ᱢᱟᱱᱮ ᱧᱮᱞ ᱦᱩᱭᱩᱜ ᱜᱮᱭᱟ ᱦᱟᱱᱟ ᱱᱤᱭᱟᱹ ᱠᱚᱜᱮ ᱵᱚᱦᱩᱛ ᱨᱚᱠᱚᱢ ᱡᱤᱱᱤᱥ ᱧᱮᱞ ᱦᱳᱭᱳᱜ ᱜᱮᱭᱟ᱾ ᱪᱮᱜ ᱠᱟᱛᱮ ᱪᱮᱜ ᱪᱤᱠᱟᱹᱜ ᱠᱟᱱᱟ, ᱵᱟᱝ ᱪᱤᱠᱟᱹᱜ ᱠᱟᱱᱟ ᱵᱚᱦᱩᱛ ᱨᱚ- ᱠᱚᱢ ᱧᱮᱞ ᱦᱩᱭᱩᱜ-ᱟ᱾ ᱚᱱᱟ ᱠᱷᱟᱹᱛᱤᱨ ᱛᱮ ᱟᱵᱤᱱᱟᱜ ᱠᱟᱛᱷᱟ ᱱᱚᱣᱟ ᱟᱹᱰᱤ ᱢᱮᱜᱴᱮᱱ ᱟᱹᱰᱤ ᱢᱟᱱᱮ ᱞᱟᱹᱠᱛᱤᱭᱟᱱ ᱠᱟ- ᱛᱷᱟ ᱵᱮᱱ ᱞᱟᱹᱭ ᱠᱮᱫᱟ ᱢᱤᱜᱴᱮᱱ ᱡᱟᱦᱟᱸᱭ ᱮᱴᱟᱜ ᱦᱚᱲ ᱴᱷᱮᱱ ᱦᱚᱸ ᱟᱹᱞᱤᱧ ᱱᱚᱣᱟ ᱠᱟᱛᱷᱟᱞᱤᱧ ᱢᱮᱱ ᱫᱟᱲᱮᱭᱟᱜ-ᱟ᱾ ᱟᱵᱮᱱᱟᱜ ᱠᱟᱛᱷᱟ ᱞᱮᱠᱟᱛᱮ, ᱢᱟᱱᱮ ᱟᱵᱮᱱ ᱡᱮᱦᱮᱛᱩ ᱟᱹᱞᱤᱧ ᱥᱤᱠᱷᱱᱟᱹᱛ ᱵᱮᱱ ᱮᱢᱟᱜ ᱞᱤᱧᱟ᱾ ᱡᱟᱦᱟᱸ ᱟᱸᱫᱷᱟ ᱯᱟᱹᱛᱤᱭᱟᱹᱣ ᱢᱮᱱᱟᱜ ᱛᱚ ᱩᱱᱠᱩ ᱴᱷᱮᱱ ᱞᱟᱹᱭ ᱫᱟᱲᱮᱭ ᱟᱡᱮ ᱱᱚᱣᱟ ᱫᱚ ᱱᱚᱝᱠᱟ ᱠᱷᱟᱹᱛᱤᱨ ᱛᱮ ᱦᱳᱭᱳᱜ-ᱟ᱾ ᱱᱚᱣᱟ ᱫᱚ ᱡᱮ ᱱᱚᱣᱟ ᱥᱮᱸᱜᱮᱞ ᱥᱮ ᱚᱱᱟ ᱥᱮᱸᱜᱮᱞ ᱱᱚᱣᱟ ᱫᱚ ᱵᱟᱝ ᱠᱟᱱᱟ᱾
ᱦᱮᱸ ᱵᱟᱝᱟ ᱤᱭᱟᱹ ᱞᱟᱹᱭ ᱫᱟᱹᱞᱤᱧ ᱱᱟᱜ, ᱢᱚᱦᱮᱭᱟᱜ ᱜᱮᱥ ᱫᱚ ᱵᱟᱝ-ᱟ᱾ ᱡᱟᱦᱟᱸ ᱢᱤᱛᱷᱮᱱ ᱜᱮᱥ ᱠᱚ ᱞᱟᱹᱭᱮᱜ-ᱟ᱾ ᱚᱱᱟ ᱫᱚ ᱦᱤᱞᱤᱧ ᱜᱚᱜ ᱠᱮᱜ-ᱟ ᱞᱤᱧ, ᱟᱫᱚ ᱢᱤ- ᱢᱤᱛᱷᱮᱱ ᱜᱮᱥ ᱡᱮᱢᱚᱱ ᱢᱤᱛᱷᱮᱱ ᱜᱮᱥ ᱫᱚ ᱦᱟᱸᱜ ᱡᱩᱫᱤ ᱥᱚᱝᱠᱮᱯ ᱚᱱᱟ ᱢᱤᱛᱷᱮᱱ ᱜᱮᱥ ᱫᱚ ᱠᱟᱨᱵᱚᱱ ᱟᱨ ᱦᱟᱭᱰᱨᱳᱡᱮᱱ ᱛᱟᱦᱮᱸᱱᱟ ᱢᱟᱱᱮ ᱥᱮ ᱚᱱᱟ ᱡᱩᱫᱤ ᱥᱚᱝᱠᱮᱫ ᱦᱟᱸᱜ ᱥᱚᱝᱠᱮᱛ ᱡᱩᱫᱤ ᱵᱚᱱ ᱧᱮᱞᱼᱟ ᱥᱤ ᱮᱪ ᱯᱷᱳᱨ ᱱᱚᱣᱟ ᱠᱟᱱᱟ ᱢᱟᱱᱮ ᱠᱟᱨᱵᱚᱱ ᱟᱨ ᱦᱟᱭᱰᱨᱳᱡᱮᱱ ᱛᱟᱦᱮᱱᱟ᱾ ᱚᱝᱠᱟ ᱦᱤᱥᱟᱹᱵ ᱛᱮ ᱡᱟᱦᱟᱸ ᱚᱱᱟ ᱜᱮᱥ ᱥᱤᱥ ᱴᱤᱜ-ᱟ ᱚᱱᱟ ᱫᱚ ᱦᱟᱸᱜ᱾ ᱱᱚᱣᱟ ᱦᱚᱭ ᱥᱟᱞᱟᱜ, ᱢᱟᱱᱮ ᱚᱠᱥᱤᱡᱮᱱ ᱦᱚᱭ ᱨᱮᱢᱟ ᱛᱟᱦᱮᱸᱱᱟ᱾ ᱚᱝᱠᱟ ᱟᱨ ᱟᱨᱚ ᱟᱹᱰᱤ ᱠᱤᱪᱷᱩ ᱛᱟᱦᱮᱸᱱᱟ ᱦᱚᱭ ᱨᱮᱢᱟ᱾ ᱚᱝᱠᱟ ᱦᱟᱸᱜ ᱚᱱᱟ ᱥᱟᱞᱟᱜ ᱢᱮᱥᱟ ᱦᱩᱸ ᱠᱟᱛᱮᱫ ᱱᱟᱦᱟᱸᱜ ᱚᱱᱟ ᱥᱮᱸᱜᱮᱞ ᱱᱷᱟᱸᱜ ᱥᱤᱥᱴᱤᱜᱼᱟ, ᱟᱫᱚ ᱥᱤᱥᱴᱤ ᱫᱚ ᱠᱷᱟᱝ ᱫᱚ ᱡᱩᱞᱩᱜᱼᱟ, ᱡᱩᱞ ᱞᱮᱱᱠᱷᱟᱱ ᱫᱚ ᱧᱩᱛ ᱫᱤᱱ ᱵᱮᱲᱟ ᱫᱚ ᱦᱚᱭᱛᱚ ᱚᱝᱠᱟ ᱵᱟᱝ ᱧᱮᱞᱚᱜᱼᱟ᱾
ᱦᱳᱭ ᱧᱤᱫᱟᱹ ᱞᱮᱱᱠᱷᱟᱱ ᱛᱟᱦᱚᱸᱞᱮ ᱧᱮᱞ ᱴᱷᱤᱠᱟᱹᱜ-ᱟ᱾
ᱦᱩᱸ ᱟᱫᱚ
ᱫᱷᱟᱥᱟ ᱮᱱᱮᱡ ᱡᱤᱱᱤᱥ ᱠᱚ ᱟᱵᱚ ᱫᱷᱟᱨᱮ ᱯᱟᱥᱮ ᱫᱚ ᱟᱹᱣᱨᱤ ᱡᱟᱹᱥᱛᱤᱜ ᱟ ᱡᱮ
ᱦᱮᱸ ᱟᱨ ᱯᱟᱹᱦᱤᱞ ᱫᱚ ᱚᱱᱠᱟ ᱯᱟᱹᱦᱤᱞ ᱫᱚ ᱚᱱᱠᱟ ᱛᱟᱦᱮᱸ ᱞᱮᱱ ᱜᱮᱭᱟ ᱥᱮ ᱯᱟᱹᱦᱤᱞ ᱫᱚ ᱚᱱᱟ ᱨᱟᱱ ᱥᱟᱨ ᱠᱚ ᱨᱟᱱ ᱥᱟᱨ ᱠᱚ ᱵᱟᱠᱚ ᱮᱢᱟᱜ᱾ ᱚᱱᱟ ᱠᱚ ᱚᱱᱟ ᱦᱩᱸ ᱤᱭᱟᱹ ᱜᱩᱨᱤᱡ ᱠᱚᱜᱮ ᱠᱚ ᱮᱢ ᱛᱟᱦᱮᱱᱼᱟ ᱟᱫᱚ ᱜᱩᱨᱤᱡ ᱠᱚᱨᱮ ᱢᱟ ᱦᱟᱜ ᱚᱱᱟ ᱜᱮᱥ ᱢᱟ ᱥᱤᱥᱴᱤᱜ ᱜᱮᱭᱟ ᱥᱮ᱾ ᱦᱩᱸ᱾ ᱦᱳᱭ ᱟᱫᱚ ᱚᱱᱟ ᱜᱮᱥ ᱥᱤᱥᱴᱤ ᱞᱮᱱᱠᱷᱟᱱ ᱯᱩᱭᱞᱳ ᱡᱟᱦᱟ ᱜᱮᱥ ᱥᱤᱥᱴᱤ ᱚᱱᱟ ᱫᱚ ᱡᱩᱞᱮᱱ ᱛᱮ ᱢᱤᱫ ᱥᱟᱭᱤᱰ ᱪᱟᱞᱟᱣ ᱮᱱᱟ᱾ ᱟᱨ ᱱᱚᱝᱠᱟ ᱜᱮ ᱥᱤᱥᱴᱤ ᱛᱟᱦᱮ ᱢᱤᱫ ᱥᱟᱭᱤᱰ ᱪᱟᱞᱟᱜ-ᱟ ᱾ ᱟᱨ ᱡᱟᱦᱟᱸ ᱨᱮ ᱥᱤᱥᱴᱤᱜ ᱠᱟᱱ ᱜᱮᱭᱟ ᱚᱸᱰᱮ ᱫᱚ ᱡᱩᱞᱩᱜ ᱠᱟᱱ ᱜᱮᱭᱟ ᱦᱟᱸᱜ ᱾ ᱟᱫᱚ ᱚᱱᱟ ᱠᱚᱜᱮ ᱦᱟᱸᱜ ᱧᱮᱞ ᱞᱮᱠᱷᱟᱱ ᱦᱟᱸᱜ ᱯᱟᱦᱤᱞ ᱫᱚ ᱠᱚ ᱞᱟᱹᱭ-ᱟ ᱡᱮ ᱱᱚᱸᱰᱮ ᱫᱚ ᱰᱟᱹᱱ ᱟᱹᱰᱤ ᱜᱟᱱ ᱠᱚ ᱩᱸ
ᱟᱹᱰᱤᱜᱟᱱ ᱠᱚ ᱢᱮᱱᱟᱜ ᱠᱚᱣᱟ ᱦᱮᱥᱮ ᱟᱹᱰᱤ ᱜᱟᱱ ᱢᱮᱱᱟᱜ ᱠᱚᱣᱟ ᱛᱟᱦᱚᱞᱮ
ᱢᱤᱫ ᱴᱷᱮᱱ ᱢᱮᱱ ᱛᱮ ᱟᱫᱚ ᱠᱤᱪᱷᱩ ᱫᱚ ᱱᱚᱛᱮ ᱠᱚ ᱪᱟᱞᱟᱣ ᱮᱱᱟ ᱠᱤᱪᱷᱩ ᱫᱚ ᱱᱚᱛᱮ ᱠᱚ ᱛᱟᱦᱮᱸ ᱪᱟᱞᱟᱣ ᱮᱱᱟ ᱟᱨ ᱠᱤᱪᱷᱩ ᱫᱚ ᱚᱸᱰᱮ
ᱱᱤᱛᱳᱜ ᱫᱚ ᱦᱚᱭ ᱫᱟᱨᱟᱭ ᱛᱮ ᱦᱟᱱᱛᱮ ᱱᱟᱛᱮ
ᱦᱮᱸ ᱦᱮᱸ ᱦᱮᱸ ᱦᱮᱸ ᱦᱚᱭ ᱫᱟᱨᱟᱭ ᱛᱮᱠᱮ ᱴᱷᱤᱠ ᱮᱢ ᱞᱟᱹᱭ ᱠᱟᱫᱟ ᱦᱚᱭ ᱫᱟᱨᱟᱭ ᱛᱮ ᱦᱮᱸ ᱦᱟᱱᱛᱮ ᱱᱟᱛᱮ ᱚᱴᱟᱝ ᱞᱮᱱᱠᱷᱟᱱ ᱟᱨ ᱱᱚᱝᱠᱟ ᱦᱩᱭᱩᱜ-ᱟ᱾
ᱵᱟᱝ ᱱᱚᱣᱟ ᱡᱟᱦᱟ ᱠᱟᱛᱷᱟ ᱞᱟᱹᱭ ᱠᱮᱫᱟ ᱟᱭᱢᱟ ᱟᱭᱢᱟ ᱥᱟᱨᱦᱟᱣ ᱱᱚᱣᱟ ᱠᱟᱛᱷᱟ ᱟᱵᱮᱱ ᱢᱟᱱᱮ ᱞᱟᱹᱭ ᱞᱟᱹᱜᱤᱫ ᱛᱮ ᱾ ᱦᱳᱭᱛᱳ ᱱᱚᱣᱟ ᱟᱵᱮᱱ ᱡᱟᱦᱟᱸ ᱠᱟᱛᱮ ᱠᱷᱚᱸᱫᱽᱨᱚᱱᱫ ᱥᱮ ᱯᱟᱲᱦᱟᱣ ᱠᱟᱛᱮ ᱜᱮᱵᱮᱱ ᱧᱟᱢ ᱟᱠᱟᱫᱟ ᱟᱹᱞᱤᱧ ᱫᱚ ᱮᱠᱷᱚᱱᱚ ᱵᱟᱹᱞᱤᱧ ᱧᱟᱢ ᱟᱠᱟᱫᱟ ᱞᱤᱧ᱾ ᱞᱟᱹᱭ ᱫᱟᱞᱤᱧ ᱱᱤᱛ ᱫᱚ ᱠᱤᱱᱛᱩ ᱟᱵᱤᱱ ᱡᱟᱦᱟᱸ ᱵᱮᱱ ᱞᱟᱹᱭ ᱠᱮᱫᱟ ᱮᱠᱫᱚᱢ ᱡᱚᱛᱷᱟᱛ ᱠᱟᱛᱷᱟ ᱵᱮᱱ ᱢᱮᱱ ᱟᱠᱟᱫᱟ ᱾
ᱦᱮ ᱡᱟᱦᱟᱸᱭ ᱱᱮᱛᱟᱨ ᱫᱚ ᱦᱟᱸᱜ ᱠᱚᱢ ᱵᱮᱥᱤ ᱦᱟᱸᱜ ᱵᱚᱱ ᱵᱟᱰᱟᱭ ᱜᱮᱭᱟ ᱦᱮᱸ ᱚᱞᱚᱜ ᱯᱟᱲᱦᱟᱜ ᱠᱟᱱ ᱜᱮᱭᱟ ᱠᱚ ᱵᱟᱰᱟᱭ ᱜᱮᱭᱟ ᱠᱚ᱾ ᱛᱚ ᱦᱮᱸ ᱯᱟᱲᱦᱟᱣ ᱫᱚ ᱯᱟᱲᱦᱟᱣ ᱵᱟᱲᱟ ᱦᱩᱭᱩᱜ ᱠᱟᱱ ᱜᱮᱭᱟ ᱴᱩᱠᱴᱟᱠ ᱾
ᱚᱱᱠᱟ ᱢᱤᱰᱤᱭᱟᱢ ᱛᱮ ᱥᱮ ᱵᱟᱝᱞᱟ ᱢᱤᱞᱤᱭ ᱛᱮ ᱵᱤᱱ ᱯᱟᱲᱦᱟᱜ ᱠᱟᱱᱟ ᱚᱠᱟ ᱴᱟᱜ?
ᱵᱟᱝ-ᱟ ᱯᱟᱹᱦᱤᱞ ᱢᱟ ᱟᱵᱚ ᱱᱚᱣᱟ ᱯᱟᱹᱨᱥᱤ ᱠᱚᱢᱟ ᱚᱱᱠᱟ ᱦᱩᱸ ᱵᱟᱝ ᱛᱟᱦᱮᱸ ᱞᱮᱱᱟ ᱛᱚ ᱟᱫᱚ ᱚᱱᱠᱟ ᱵᱟᱝ ᱦᱟᱛᱟᱣ ᱦᱩᱭ ᱠᱟᱱᱟ ᱾ ᱛᱟᱨᱯᱚᱨᱮ ᱡᱟᱜᱮ ᱠᱚᱢ ᱵᱮᱥᱤ ᱱᱟᱜ ᱥᱮᱲᱟ ᱵᱟᱲᱟ ᱦᱩᱭ ᱠᱟᱱᱟ ᱟᱫᱚ ᱵᱟᱝᱞᱟ ᱢᱤᱰᱤᱭᱟᱢ ᱛᱮᱜᱮ ᱯᱟᱲᱦᱟᱣ ᱵᱟᱲᱟ ᱦᱩᱭ ᱠᱟᱱᱟ᱾ ᱟᱫᱚ ᱛᱩᱵᱩ ᱨᱮᱦᱚᱸ ᱥᱟ ᱟᱜᱩ ᱥᱟᱶᱛᱟ
ᱟᱞᱤᱧ ᱢᱤᱫᱴᱟᱝ ᱢᱚᱱᱮ ᱟᱞᱤᱧ ᱥᱟᱭᱮᱱ ᱥᱟᱭᱥ
ᱪᱮᱫ ᱞᱮᱠᱟ ᱪᱚ?
ᱢᱮᱱᱫᱟᱹᱧ ᱯᱷᱟᱱᱥᱱᱧ
ᱦᱩᱸ ᱥᱟᱭᱮᱱᱥ ᱫᱚ ᱵᱟᱝᱟ ᱟᱨᱴᱥ ᱢᱤᱰᱤᱭᱟᱢ ᱜᱮ ᱾ ᱢᱮᱱᱠᱷᱟᱱ ᱫᱚᱧ ᱡᱟ ᱦᱟ ᱠᱚᱞᱮᱡᱽ ᱨᱮᱫᱚ ᱦᱟᱸᱜ ᱠᱟᱹᱡ ᱤᱭᱟᱹ ᱚᱱᱟ ᱵᱤ ᱮᱥ ᱥᱤ ᱱᱮᱛᱟᱨ ᱫᱚᱧ ᱵᱟᱲᱟᱭ ᱜᱮᱭᱟ ᱛᱚ
ᱦᱳᱭ ᱦᱳᱭ ᱾
ᱦᱳᱭ ᱚᱱᱟ ᱵᱤ ᱮᱥ ᱥᱤ ᱛᱮ ᱯᱟᱲᱦᱟᱣ ᱦᱩᱭᱞᱮᱱᱟ ᱾
ᱦᱮᱸ ᱠᱚᱢᱯᱞᱮᱴ ᱦᱩᱭ ᱟᱠᱟᱱᱟ᱾
ᱢᱩᱠᱩᱴᱢᱩᱱᱤᱯᱩᱨ ᱵᱤᱱ ᱵᱟᱲᱟᱭ ᱜᱮᱭᱟ?
ᱱᱤᱛᱚᱜ ᱫᱚ ᱯᱟᱲᱦᱟᱣ ᱵᱚᱞᱛᱮ ᱱᱚᱣᱟ ᱠᱚᱢᱯᱤᱴᱴᱤᱵᱽ ᱠᱚᱜᱮ ᱯᱟᱲᱦᱟᱣ ᱵᱟᱲᱟ ᱦᱩᱭᱩᱜ ᱠᱟᱱᱟ ᱥᱟᱶᱛᱮ ᱚᱲᱟᱜ ᱠᱚᱨᱮ ᱦᱚᱸ ᱠᱟᱹᱢᱤ ᱵᱟᱲᱟ ᱦᱩᱭᱩᱜ ᱜᱮᱭᱟ᱾ ᱡᱟᱜᱮ ᱴᱩᱠ ᱴᱟᱠ ᱥᱚᱢᱚᱭ ᱠᱚ ᱧᱟᱢᱚᱜᱼᱟ ᱚᱱᱟ ᱠᱚᱛᱮ ᱜᱮ ᱟᱨ ᱱᱚᱣᱟ ᱯᱟᱲᱦᱟᱣ ᱠᱚᱢᱟ ᱟᱹᱰᱤ ᱟᱭᱢᱟ ᱯᱟᱲᱦᱟᱣ ᱦᱩᱭᱩᱜᱼᱟ ᱥᱮ ᱱᱤᱝᱠᱟᱹ ᱠᱟᱹᱡ ᱠᱟᱹᱡ ᱯᱟᱲᱦᱟᱣ ᱛᱮᱢᱟ ᱵᱟᱝ ᱜᱟᱱᱚᱜᱼᱟ ᱾
ᱮᱠᱫᱚᱢ ᱾
ᱦᱮᱸ
ᱡ ᱠᱚ ᱞᱠᱛᱤ ᱡ ᱥᱱ ᱡᱳ ᱢᱟᱱᱮ ᱚᱠᱟ ᱨᱮᱦᱚᱸ ᱪᱟᱞᱟᱣ ᱪᱟᱞᱟᱣ ᱠᱟᱛᱮᱜ ᱢᱟᱱᱮ ᱠᱚᱱᱳ ᱢᱟᱱᱮ ᱯᱷᱟᱭᱫᱟ ᱵᱟᱹᱱᱩᱜᱼᱟ ᱠᱚᱱᱳ ᱪᱟᱞᱟᱣ ᱠᱟᱛᱮ ᱵᱚᱦᱚᱜ ᱛᱩᱞ ᱛᱟᱲᱟᱢ ᱵᱟᱲᱟᱜᱼᱟ ᱚᱱᱟ ᱦᱚᱸ ᱢᱮ ᱨᱮᱱ ᱦᱚᱲ ᱡ ᱡᱟᱦᱱᱟᱜ ᱠᱩᱞᱤ ᱦᱩᱭᱩᱜ ᱚᱱᱟ ᱮᱱᱥᱟᱨ ᱮᱢ ᱞᱟᱹᱜᱤᱫ ᱛᱮ ᱵᱩ ᱪᱤᱱᱛᱟᱹ ᱵᱷᱟᱵᱱᱟ ᱞᱟᱜᱼᱟ᱾
ᱦᱩᱸ ᱟᱨ ᱱᱮᱛᱟᱨ ᱫᱚ ᱧᱮᱞᱚᱜ ᱠᱟᱱᱟ ᱦᱟᱸᱜ ᱟᱹᱵᱤᱱ ᱡᱮᱛᱮ ᱵᱤᱱ ᱯᱟᱲᱦᱟᱣᱮᱱ ᱡᱟᱦᱟᱱ ᱪᱤᱠᱮᱱ ᱜᱮᱵᱤᱱ᱾ ᱩᱱ ᱫᱚ ᱦᱚᱲᱮ ᱧᱮᱞ ᱟᱠᱟᱫ ᱨᱮᱦᱚ ᱟᱹᱵᱤᱱ ᱛᱤᱱ ᱵᱩᱨᱩ ᱡᱟᱦᱟᱱᱟᱜ ᱵᱵᱤᱱ ᱧᱟᱢ ᱫᱟ ᱵᱤᱱ ᱥᱮ ᱢᱤᱫᱴᱮᱱ ᱢᱤᱫᱴᱟᱝ ᱢᱟᱹᱱᱟᱱ ᱦᱚᱲ ᱵᱟᱹᱵᱤᱱ ᱵᱮᱱᱟᱜ ᱠᱟᱱᱟᱵᱤᱱ ᱩᱱᱟᱱ ᱩᱱ ᱫᱚ ᱦᱟᱸᱜ ᱟᱵᱤᱱᱟᱜ ᱢᱚᱱᱫᱚ ᱦᱟᱸᱜ ᱵᱟᱝ ᱧᱟᱢᱚᱜ ᱚᱠᱟᱨᱮᱦ ᱨᱮᱦᱚᱸ᱾
ᱚ
ᱦᱮᱸ,
ᱯᱟᱲᱦᱟᱜ ᱨᱮᱱᱟᱜ ᱠᱚᱱᱳ ᱵᱷᱮᱞᱩ ᱛᱚᱠᱷᱚᱱ ᱵᱟᱝ ᱛᱟᱦᱮᱱᱟ ᱛᱚᱠᱷᱚᱱ ᱡᱟᱦᱟᱱᱟᱜ ᱵᱟᱵᱤᱱ ᱪᱤᱠᱟᱹ ᱫᱟᱲᱮᱭᱟᱜ ᱠᱟᱱᱟ᱾ ᱠᱟᱱᱟ ᱢᱟᱱᱮ ᱡᱮ ᱱᱩᱭ ᱯᱟᱲᱦᱟᱣ ᱟᱠᱟᱱᱟ ᱥᱮ ᱩᱱᱟᱹᱜ ᱞᱟᱯᱷᱟᱝ ᱪᱮᱫ ᱮ ᱥᱮᱪᱮᱫ ᱟᱠᱟᱱᱟ ᱚᱱᱟ ᱨᱮᱱᱟᱜ ᱠᱚᱱᱱᱳ ᱢᱟᱱᱮ ᱯᱨ ᱵᱟᱹᱱᱼᱟ ᱢᱟᱱ ᱯᱨᱚᱢᱟᱱ ᱜᱮ ᱵᱟᱹᱱᱩᱜᱼᱟ ᱡᱩᱫᱤ ᱡᱟᱦᱟᱱᱟᱜ ᱪᱤᱠᱟᱹ ᱛᱟᱦᱚᱞᱮ ᱛᱚᱠᱷᱚᱱ ᱦᱚᱲ ᱦᱚᱸᱠᱚ ᱞᱟᱹᱭᱟ ᱵᱟᱝ ᱢᱤᱫ ᱵᱟᱝ ᱱᱩᱭ ᱫᱚ ᱟᱹᱰᱤ ᱞᱟᱯᱷᱟᱝ ᱥᱮᱪᱮᱫ ᱥᱮᱸᱜᱮᱫ ᱞᱮᱱᱟᱭ ᱱᱚᱣᱟ ᱠᱷᱟᱹᱛᱤᱨ ᱱᱚᱜᱼᱚᱭ ᱱᱚᱝ ᱝᱠᱟᱭ ᱟᱹᱤᱠᱟᱹ ᱫᱟᱲᱮᱭᱟᱜ ᱠᱟᱱᱟ ᱨᱟᱥᱛᱟ ᱪᱟᱞᱟᱣ ᱠᱟᱱᱟ᱾
ᱠᱟᱛᱷᱟ ᱫᱚ ᱦᱟᱜ ᱡᱟᱦᱟᱸ ᱡᱮ ᱚᱞ ᱯᱟᱲᱦᱟᱣᱮᱱᱟ ᱢᱮᱱᱛᱮ ᱡᱟᱦᱟᱱᱟᱜ ᱜᱮ ᱪᱟᱹᱠᱨᱤ ᱵᱟᱹᱠᱨᱤ ᱦᱩᱭᱩᱜᱼᱟ ᱚᱱᱠᱟ ᱚᱱᱠᱟ ᱠᱟᱛᱷᱟ ᱫᱚ ᱵᱟᱝ ᱠᱟᱱᱟ ᱡᱟᱦᱟᱸ ᱡᱮ ᱥᱤᱠᱷᱱᱟᱹᱛᱚᱜ, ᱠᱟᱱᱟ ᱵᱚᱱ ᱚᱱᱟ ᱦᱚᱸ ᱟᱹᱰᱤ ᱟᱹᱰᱤᱜᱮ ᱟᱭᱢᱟ ᱥᱤᱠᱷᱱᱟᱹᱛ ᱜᱮᱛᱚ ᱡᱚᱛᱚ ᱠᱷᱚᱱ, ᱢᱟᱨᱟᱝ ᱢ ᱥᱮ᱾
ᱦᱩ
ᱦᱮᱸ,
ᱛ ᱱᱤᱡᱮᱨᱟᱜ ᱠᱚᱯᱟᱨ ᱨᱮ ᱡᱩᱫᱤ ᱛᱟᱦᱮᱱᱟ ᱥᱮ ᱱᱤᱡᱮᱨᱟᱜ ᱢᱤᱫᱴᱮᱱ ᱡᱟᱹᱛ ᱡᱩᱫᱤ ᱛᱟᱦᱮᱱᱟ ᱛᱟᱦᱚᱞᱮ ᱡᱚᱛᱚ ᱥᱟᱱᱟᱢ ᱟᱜᱮ ᱦᱩᱭᱩᱜᱼᱟ ᱥᱟᱱᱟᱢ ᱠᱩᱠᱢᱩ ᱯᱩᱨᱟᱹᱜᱼᱟ᱾
ᱦᱮᱸ ᱦᱮᱸ,
ᱟᱮ ᱱᱤᱛᱚᱜ ᱵᱟᱝ ᱦᱩᱭᱩᱜ ᱠᱟᱱᱟ ᱢᱤᱫ ᱫᱤᱱ ᱦᱚᱸ ᱢᱤᱫ ᱫᱤᱱ ᱚᱱᱟ ᱥᱩᱡᱳᱽ ᱫᱚ ᱦᱤᱡᱩᱜ ᱜᱮᱭᱟ ᱚᱱᱟ ᱥᱩᱡᱳᱜ ᱫᱚ ᱚᱠᱟ ᱠᱚᱦ ᱵᱟᱝ ᱪᱟᱞᱟᱜᱼᱟ᱾
ᱦᱳᱭ ᱦᱳᱭ᱾
ᱪᱭᱟ
ᱦᱩᱸ,
ᱛ ᱵᱟᱵᱟᱱ ᱫ ᱢᱟᱱᱮ ᱠᱚᱞᱮᱡᱽ ᱪᱟᱞᱟᱜ ᱠᱟᱱ ᱛᱟᱹᱞᱤᱧᱟ᱾ ᱱᱳᱴ ᱠᱚᱫᱚ ᱵᱟᱹᱞᱤᱧ ᱠᱚᱢᱯᱞᱤᱰ ᱟᱠᱟᱫᱟ ᱾
ᱠᱚᱞᱮᱡᱽ ᱚᱠᱟ ᱥᱮᱢᱤᱥᱴᱟᱨ ᱛᱟᱦᱚᱞᱮ ᱱᱤᱛᱚᱜ ᱫᱚ?
ᱪᱮᱫ ᱞᱮᱠᱟ ᱪᱚ?
ᱪᱟᱞᱟᱜ ᱠᱟᱱᱟ ᱥᱮᱠᱮᱱᱰ ᱤᱭᱟᱨ ᱪᱟᱞᱟᱜ ᱠᱟᱱᱟ᱾
ᱟᱪᱪᱷᱟ ᱥᱮᱠᱮᱱᱰ ᱤᱭᱟᱨ ᱵᱚᱞᱛᱮ ᱦᱩ ᱯᱷᱳᱨᱛᱷ ᱥᱮᱢᱤᱥᱴᱟᱨ ᱥᱮ ᱯᱷᱤᱯ ᱥᱮᱢᱤᱥ ᱵᱟᱝᱟ ᱛᱟᱨᱷᱟᱨᱰ ᱥᱮᱢᱤᱥᱴᱟᱨ ᱯᱷᱳᱛ ᱥᱮᱢᱤᱥᱴᱟᱨ ᱛᱚ ᱫᱚ ᱥᱮᱠᱮᱱᱰ ᱤᱭᱟᱨ ᱢᱟ? ᱦᱮᱸ ᱦᱮᱸ ᱟᱫᱚ ᱪᱮᱫ ᱛᱮᱵᱤᱱ ᱱᱮᱛᱟᱨ ᱫᱚ ᱯᱟᱲᱦᱟᱜ ᱠᱟᱱᱟ?
ᱪᱮᱫ ᱞᱮᱠᱟ ᱪᱚ?
ᱤᱛᱤᱦᱟ ᱛᱮᱞᱤᱧ ᱯᱟᱲᱦᱟᱜ ᱠᱟᱱᱟ ᱱᱟᱜᱟᱢ ᱱᱟᱜᱟᱢ ᱵᱤᱵᱷᱟᱜᱽ ᱛᱮ᱾
ᱦᱮᱸ ᱚᱱᱟᱦ ᱞᱟᱹᱠᱛᱤᱭᱟᱱ ᱠᱟᱱ ᱜᱮᱭᱟ ᱡᱮᱦᱮᱛᱩ
ᱟᱫᱚ ᱢᱤᱫᱴᱮᱱ ᱠᱟᱛᱷᱟ ᱦᱩᱭᱩᱜ ᱠᱟᱱᱟ ᱢᱟᱱᱮ ᱱᱤᱡᱮᱨᱟᱜ ᱤᱱᱴᱟᱨᱮᱥᱴ ᱵᱟᱝ ᱛᱟᱦᱮᱱᱟ? ᱡᱟᱦᱟᱸ ᱚᱠᱚᱭ ᱚᱠᱟᱴᱟᱜ ᱠᱩᱥᱤᱭᱟᱜᱼᱟ ᱚᱠᱟ ᱥᱚᱢᱚᱭ ᱚᱱᱟᱛᱮ ᱞᱟᱹᱭ ᱵᱟᱝ ᱜᱟᱱᱚᱜ-ᱟ ᱵᱟᱝ ᱥᱮ ᱦᱳᱭᱛᱳ ᱟᱵᱮᱱ ᱚᱱᱟ ᱵᱮ ᱠᱩᱥᱤ ᱠᱟᱫᱟ ᱟᱞᱤᱧ ᱱᱚᱣᱟᱞᱤᱧ ᱠᱩᱥᱤ ᱠᱟᱣᱫᱟ ᱱᱤᱡᱮᱨᱟᱜ ᱢᱤᱫᱴᱮᱱ ᱢᱟᱱᱮ ᱢᱮᱱ ᱠᱟᱛᱷᱟ ᱠᱩᱥᱤ ᱥᱟᱶ ᱪᱮᱫ ᱢᱟᱱᱮ ᱡᱟᱦᱟᱸ ᱟᱵᱚ ᱵᱷᱟᱨ ᱛᱤ ᱵᱚᱱ ᱵᱩᱡᱷᱟᱹᱣ ᱫᱟᱲᱮᱭᱟᱜᱼᱟ ᱥᱮ ᱵᱟᱹᱲᱛᱤ ᱵᱚᱱ ᱚᱱᱟ ᱱᱤᱭᱟᱹ ᱵᱷᱟᱹᱜᱤ ᱯᱟᱲᱦᱟᱜ ᱵᱚᱱ ᱠᱩᱥᱤᱭᱟᱜ ᱠᱟᱱᱟ ᱚᱱᱟ ᱱᱤᱭᱟᱹ ᱜᱮᱵᱚᱱ ᱞᱟᱦᱟ ᱪᱟᱞᱟ ᱵᱚᱱ ᱪᱮᱥᱴᱟᱭᱟ ᱵᱟᱠᱷᱟᱡ ᱫᱚ ᱦᱟᱸᱜ ᱡᱩᱴᱤᱭ ᱜᱮᱭᱟ ᱚᱱᱟᱛᱮ ᱦᱮᱡ ᱠᱟᱛᱮ ᱠᱳᱱᱳ ᱞᱟᱵᱷ ᱫᱚ ᱵᱟᱝ ᱛᱟᱦᱮᱸ ᱠᱟᱱᱟ ᱥᱮ ᱯᱟᱲᱟᱜ ᱨᱮᱦᱚᱸ ᱢᱚᱱᱮ ᱵᱟᱝ ᱞᱟᱜᱟᱜ-ᱟ ᱚᱱᱟ ᱨᱮᱫᱚ, ᱚᱱᱠᱟᱱᱟᱜ ᱡᱤᱱᱤᱥ ᱛᱮ ᱯᱟᱲᱦᱟᱣ ᱠᱟᱛᱮ ᱞᱟᱵᱷ ᱛᱚ ᱵᱟᱝ ᱦᱤᱡᱩᱜ-ᱟ ᱦᱮᱸᱥᱮ?
ᱴᱷᱤᱠ ᱴᱷᱤᱠ᱾
ᱦᱸ
ᱱᱟᱯᱟᱭ ᱜᱮᱭᱟ ᱚᱞᱚᱜ ᱯᱟᱲᱦᱟᱣ ᱦᱚᱸ ᱱᱟᱯᱟᱭ ᱜᱮ ᱠᱟᱱᱟ ᱥᱤᱠᱷᱱᱟᱹᱛ ᱦᱮ᱾